ᱦᱮᱞᱳ
ᱦᱩᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱜᱚᱢᱠᱮ
ᱦᱮᱸ
ᱦᱮᱸ ᱢᱟ ᱨᱚᱲ ᱵᱤᱱ
ᱪᱮᱫ ᱠᱚ ᱪᱤᱠᱟᱹᱭ ᱦᱩᱭᱩᱜ ᱠᱟᱱᱟ ᱦᱮᱸ
ᱜᱩᱯᱤᱧ ᱦᱮᱡ ᱠᱟᱱᱟ
ᱚ ᱜᱩᱯᱤ ᱫᱚ ᱜᱟᱹᱭ ᱰᱟᱝᱨᱟ ᱵᱷᱤᱰᱤ ᱢᱮᱨᱚᱢ
ᱦᱳᱭ ᱩᱱᱠᱩ ᱠᱚᱜᱮ ᱟᱹᱛᱤᱧ ᱟᱹᱜᱩ ᱦᱳᱭ ᱠᱟᱱᱟ
ᱦᱮᱸ ᱟᱹᱰᱤ ᱱᱟᱯᱟᱭ
ᱛᱮᱦᱮᱧ ᱫᱚ ᱰᱤᱣᱴᱤ ᱠᱟᱹᱴᱤᱡ ᱯᱟᱲᱟᱣ ᱧᱚᱜ ᱟᱠᱟᱱ ᱛᱤᱧᱟᱹ
ᱦᱩᱸ ᱦᱩᱸ ᱦᱩᱸ ᱟᱫᱚ ᱦᱟᱸᱜ ᱟᱵᱚ ᱢᱟᱵᱚ ᱥᱟᱱᱛᱟᱲ ᱠᱟᱱᱟ ᱵᱚᱱ ᱾ ᱜᱟᱹᱭ ᱰᱟᱝᱨᱟ, ᱢᱤᱦᱩ ᱢᱮᱨᱚᱢ, ᱜᱮᱰᱮ, ᱥᱩᱠᱨᱤ, ᱥᱤᱢ ᱥᱩᱠᱨᱤ ᱢᱟᱠᱚ ᱛᱟᱦᱮᱱ ᱠᱟᱱ ᱜᱮᱭᱟ ᱦᱟᱸᱜ ᱾
ᱦᱳᱭ ᱩᱱᱠᱩ ᱢᱟ ᱟᱹᱥᱩᱞ ᱟᱠᱟᱫ ᱠᱚᱣᱟ ᱵᱚ ᱩᱱᱠᱩ ᱢᱟᱛᱚ ᱡᱚᱢ ᱧᱩ, ᱧᱩ ᱞᱟᱹᱜᱤᱫ ᱛᱚ ᱵᱮᱵᱚᱥᱛᱷᱟ ᱠᱚ ᱦᱩᱭᱩᱜ ᱚᱱᱟ ᱞᱮᱠᱟᱛᱮ ᱟᱹᱛᱤᱧ ᱟᱹᱜᱩ ᱦᱩᱭ ᱠᱟᱱᱟ ᱾
ᱦᱩᱸᱸ ᱟᱫᱚ ᱛᱤᱱᱟᱹᱜ ᱜᱟᱱ ᱦᱟᱸᱜ ᱢᱮᱱᱟᱜ ᱠᱚᱣᱟ, ᱚᱱᱠᱟ ᱫᱚ ᱦᱟᱸᱜ ᱜᱟᱹᱭ ᱰᱟᱝᱨᱟ ᱠᱚᱫᱚ ᱦᱟᱸᱜ ᱾
ᱚᱱᱠᱟ ᱜᱮᱞ ᱜᱚᱴᱟᱝ ᱜᱟᱱ ᱢᱮᱱᱟᱜ ᱟᱠᱟᱫ ᱠᱚᱣᱟ ᱾
ᱛᱟᱦᱚᱞᱮ ᱟᱹᱰᱤ ᱥᱟᱸᱜᱮ ᱜᱮᱛᱚ ᱦᱟᱸᱜ ᱢᱮᱱᱟᱜ ᱠᱚᱣᱟ ᱾
ᱦᱮᱸ ᱥᱟᱸᱜᱮ ᱫᱚᱠᱚ ᱥᱟᱸᱜᱮ ᱜᱮᱭᱟ ᱦᱳᱭ ᱾
ᱚᱱᱠᱟ ᱜᱮ ᱾ ᱟᱨ ᱚᱱᱟ ᱠᱚᱨᱮ ᱫᱚ ᱚᱠᱟ ᱠᱚᱨᱮ ᱛᱚ ᱜᱩᱯᱤ ᱠᱟᱱᱟ ᱚᱱᱠᱟ ᱯᱷᱟᱠᱟ ᱡᱟᱭᱜᱟ ᱪᱮᱫ ᱞᱮᱠᱟ ᱢᱮᱱᱟᱜᱼᱟ, ᱵᱤᱨ ᱠᱚ ᱢᱮᱱᱟᱜᱼᱟ ᱥᱮ ᱚᱱᱠᱟ ᱵᱤᱨᱵᱩᱨᱩ
ᱦᱩᱸ ᱵᱤᱨ ᱵᱩᱨᱩ ᱫᱚ ᱵᱟᱝ ᱱᱤᱛᱚᱜ ᱫᱚ ᱠᱷᱮᱛ ᱵᱟᱹᱫᱽ ᱥᱮᱫ ᱜᱮ ᱟᱹᱜᱩ ᱦᱩᱭ ᱟᱠᱟᱱᱟ᱾ ᱱᱤᱛᱚᱜ ᱫᱚ ᱯᱷᱟᱸᱠᱟ ᱜᱮᱭᱟ ᱛᱚ ᱪᱟᱥ ᱟᱵᱟᱫ ᱠᱚ ᱚᱱᱠᱟ ᱟᱹᱣᱤᱟᱜᱼᱟ ᱾ ᱟᱨ ᱛᱚᱞᱟ ᱠᱚ ᱢᱤᱫ ᱵᱟᱨ ᱡᱟᱭᱜᱟ ᱜᱮ ᱟᱨ ᱛᱚᱞᱟ ᱦᱩᱭ ᱠᱟᱱᱟ ᱦᱟᱸᱜ ᱾ ᱟᱫᱚ ᱚᱱᱟ ᱠᱚᱫᱚ ᱧᱮᱞ ᱵᱟᱲ ᱦᱩᱭᱩᱜ ᱠᱟᱱᱟ᱾ ᱚᱱᱟ ᱥᱩᱨ ᱠᱚᱨᱮ ᱛᱟᱦᱮᱱ ᱦᱩᱭᱩᱜ ᱠᱟᱱᱟ᱾
ᱦᱩᱸ, ᱦᱩᱸ, ᱦᱩᱸ ᱾ ᱟᱫᱚ ᱜᱩᱯᱤ ᱫᱚ ᱦᱟᱸᱜ ᱟᱯᱮ ᱟᱛᱳ ᱠᱷᱚᱱ ᱯᱮ ᱜᱩᱯᱤ ᱠᱟᱱᱟ ᱥᱮ ᱮᱠᱞᱟ ᱜᱮ ᱦᱟᱸᱜ ᱟᱢ ᱮᱠᱞᱟᱢ ᱤᱫᱤ ᱠᱟᱫ ᱠᱚᱣᱟ ᱯᱮ ᱟᱯᱮᱭᱟᱜ ᱚᱲᱟᱜ ᱨᱮᱱ ᱦᱟᱸᱜ ᱥᱮ ᱪᱮᱫ ᱞᱮᱠᱟ?
ᱦᱮᱸ ᱮᱠᱞᱟ ᱜᱮ ᱟᱹᱜᱩ ᱦᱩᱭ ᱠᱟᱱᱟ ᱾ ᱟᱫᱚ ᱱᱤᱛᱚᱜ ᱫᱚ ᱟᱛᱳ ᱴᱚᱞᱟ ᱨᱮᱱ ᱚᱱᱠᱟ ᱫᱚ ᱜᱟᱹᱭ ᱰᱟᱹᱝᱨᱟ ᱠᱚᱫᱚ ᱵᱟᱠᱚ ᱟᱹᱥᱩᱞᱮᱫ ᱠᱚᱣᱟ ᱵᱮᱥᱤ ᱫᱚ ᱾ ᱦᱮᱸ ᱠᱷᱩᱵ ᱢᱤᱫ ᱵᱟᱨ ᱦᱚᱲ ᱜᱮᱠᱚ ᱫᱚᱦᱚᱭᱮᱫ ᱠᱚᱣᱟ ᱾
ᱦᱩᱸ ᱵᱟᱠᱷᱟᱡ ᱞᱟᱦᱟᱛᱮ ᱢᱟ ᱦᱟᱸᱜ ᱠᱚ ᱛᱟᱦᱮᱸ ᱠᱟᱱ ᱜᱮᱭᱟ ᱛᱮᱦᱮᱧ ᱜᱟᱯᱟ ᱫᱚ ᱟᱹᱰᱤ ᱠᱚᱢ ᱜᱮᱠᱚ ᱫᱚᱦᱚᱭᱮᱫ ᱠᱚᱣᱟ ᱛᱮᱦᱤᱧ ᱜᱟᱯᱟ ᱢᱟ ᱦᱮᱸ ᱦᱮᱸ ᱾
ᱡᱚᱢᱠᱟ ᱥᱟᱺᱦᱤᱡ ᱜᱩᱯᱤ ᱠᱚᱦᱚᱸ ᱠᱚ ᱧᱮᱞᱚᱜ ᱛᱟᱦᱮᱸᱜᱼᱟ ᱾ ᱥᱚᱢᱚᱭ ᱢᱟ ᱦᱮᱸ ᱥᱮ ᱱᱮᱛᱟᱨ ᱫᱚ ᱟᱫᱚ ᱟᱹᱰᱤᱴᱟᱜ ᱠᱚ ᱠᱚᱢ ᱠᱟᱱᱟ ᱾ ᱚᱱᱟ ᱠᱷᱚᱱᱟᱜ ᱫᱚ
ᱵᱟᱠᱷᱟᱱ ᱫᱚ ᱞᱟᱦᱟ ᱛᱮᱫᱚ ᱜᱩᱯᱤ ᱠᱟᱛᱷᱟ ᱢᱟᱱᱮ ᱜᱮ ᱦᱟᱸᱜ ᱟᱹᱰᱤ ᱥᱟᱸᱜᱮ ᱦᱚᱲ ᱠᱚ ᱪᱟᱞᱟᱜᱼᱟ, ᱵᱩᱰᱦᱤ ᱦᱟᱲᱟᱢ ᱠᱚ ᱪᱟᱞᱟᱜᱼᱟ ᱜᱤᱫᱽᱨᱟᱹ ᱠᱚᱠᱚ ᱪᱟᱞᱟᱜᱼᱟ ᱜᱩᱯᱤ ᱾
ᱟᱨ ᱱᱚᱛᱮ ᱜᱩᱯᱤ ᱟᱠᱷᱲᱟ ᱦᱮᱡ ᱢᱟᱱᱮ ᱜᱩᱯᱤ ᱢᱟᱱᱮ ᱟᱠᱷᱲᱟ ᱠᱚ ᱡᱚᱲᱟᱣ ᱛᱟᱦᱮᱸᱜᱼᱟ ᱾
ᱦᱮᱸ, ᱦᱮᱸ ᱚᱱᱠᱟ ᱜᱮ ᱛᱟᱦᱮᱸ ᱠᱟᱱᱟ ᱦᱟᱸᱜ ᱾ ᱟᱫᱚ ᱛᱮᱦᱤᱧ ᱜᱟᱯᱟ ᱢᱟ ᱦᱟᱸᱜ ᱪᱟᱥᱵᱟᱥ ᱠᱚᱨᱮ ᱦᱚᱸ ᱴᱨᱟᱠᱴᱚᱨ ᱠᱚ ᱦᱮᱡ ᱮᱱᱟ ᱟᱨ ᱥᱟᱶ ᱥᱟᱶᱛᱮ ᱦᱟᱸᱜ ᱚᱲᱟᱜ ᱨᱮᱦᱚᱸ ᱩᱱᱟᱜ ᱵᱟᱝᱠᱚ ᱫᱚᱦᱚᱭᱮᱫ ᱠᱚᱣᱟ ᱜᱟᱹᱭ ᱢᱮᱨᱚᱢ, ᱢᱮᱨᱚᱢ ᱠᱚᱢ ᱧᱚᱜ ᱠᱚ ᱟᱨ ᱫᱚᱦᱚ ᱠᱟᱛᱮ ᱛᱚ ᱩᱱᱠᱩ ᱦᱚᱸ ᱧᱮᱞ ᱠᱚ ᱦᱩᱭᱩᱜᱼᱟ, ᱵᱟᱜᱟᱣ ᱠᱚ ᱦᱩᱭᱩᱜᱼᱟ ᱾ ᱜᱩᱞᱤ ᱠᱚ ᱦᱩᱭᱩᱜᱼᱟ, ᱚᱱᱠᱟ ᱟᱭᱢᱟ ᱞᱮᱠᱟᱱᱟᱜ ᱾ ᱮᱠᱷᱟᱱ ᱟᱹᱥᱩᱞ ᱠᱟᱛᱮᱫ ᱛᱚ ᱩᱱᱠᱩ ᱫᱚᱦᱚ ᱠᱟᱛᱮᱫ ᱫᱚ ᱵᱟᱝ ᱜᱟᱱᱚᱜᱼᱟ, ᱩᱱᱠᱩ ᱡᱚᱢ ᱧᱩ
ᱩᱱᱠᱩ ᱡᱚᱢ ᱧᱩ ᱯᱚᱨᱤᱪᱚᱨᱡᱟ ᱥᱚᱢᱚᱭ ᱢᱚᱛᱚ ᱮᱢᱟ ᱠᱚ ᱦᱩᱭᱩᱜᱼᱟ᱾
ᱦᱩᱸ, ᱦᱩᱸ, ᱦᱩᱸ ᱾ ᱟᱫᱚ ᱮᱴᱟᱜ ᱮᱴᱟᱜ ᱠᱚᱨᱮ ᱢᱟᱠᱚ ᱟᱹᱥᱩᱞᱮᱫ ᱠᱚᱜᱮᱭᱟ ᱾ᱮᱴᱟᱜ ᱮᱴᱟᱜ ᱫᱤᱠᱩ ᱠᱚᱢᱟ ᱠᱚ ᱟᱹᱥᱩᱞᱮᱫ ᱠᱚᱜᱮᱭᱟ᱾ ᱠᱟᱰᱟ ᱠᱚ ᱵᱤᱛᱠᱤᱞ ᱠᱚᱦᱚᱸ ᱩᱱᱠᱩ ᱟᱹᱰᱤ ᱜᱟᱱ ᱠᱚ ᱚᱸᱰᱮ ᱠᱷᱚᱱ ᱴᱟᱠᱟ ᱯᱚᱭᱥᱟ ᱠᱚ ᱤᱱᱠᱟᱢᱮᱫ ᱠᱟᱱ ᱜᱮᱭᱟ᱾
ᱦᱮᱸ, ᱱᱩᱠᱩ ᱠᱷᱚᱱᱟᱜ ᱦᱚᱸ ᱵᱷᱟᱜᱮ ᱡᱩᱫᱤ ᱵᱚ ᱚᱱᱠᱟ ᱱᱩᱠᱩ ᱢᱟᱱᱮ ᱡᱚᱢ ᱪᱚ ᱫᱟᱲᱮ ᱟᱠᱚ ᱠᱚᱣᱟ ᱵᱚᱱ ᱱᱟᱯᱟᱭ ᱛᱮ, ᱛᱟᱞᱮ ᱜᱟᱹᱭ ᱰᱟᱝᱨᱟ ᱠᱷᱚᱱᱟᱜ ᱦᱚᱸ ᱵᱷᱟᱹᱜᱤ ᱜᱮ, ᱢᱟᱱᱮ ᱤᱱᱠᱟᱢ ᱨᱮᱱᱟᱜ ᱥᱳᱨᱥ ᱢᱮᱱᱟᱜ ᱟᱠᱟᱫᱟ᱾
ᱦᱩᱸ, ᱦᱩᱸ ᱟᱫᱚ ᱟᱯᱮ ᱡᱮᱦᱮᱛᱩ ᱦᱮᱸ, ᱟᱯᱮ ᱡᱮᱦᱮᱛᱩ ᱦᱟᱸᱜ ᱩᱱᱟᱹᱜ ᱜᱟᱱ ᱜᱟᱹᱭ ᱰᱟᱝᱨᱟ ᱢᱮᱱᱟᱜ ᱠᱟᱜ ᱠᱚ ᱛᱟᱯᱮ, ᱛᱟᱦᱮ ᱦᱟᱸᱜ ᱟᱯᱮ ᱫᱚ ᱦᱟᱸᱜ ᱦ ᱤᱱᱠᱟᱢ ᱥᱳᱨᱥ ᱦᱟᱸᱜ ᱦᱳᱭᱛᱳ ᱢᱮᱱᱟᱜ ᱟᱠᱟᱫ ᱛᱤᱭᱟ ᱦᱟᱸᱜ ᱜᱟᱹᱭ ᱰᱟᱝᱨᱟ ᱠᱷᱚᱱ᱾
ᱦᱮᱸ ᱢᱮᱱᱟᱜ ᱜᱮᱭᱟ ᱢᱮᱱᱟᱜ ᱫᱚ᱾ᱚᱱᱟ ᱩᱭᱦᱟᱹᱨ ᱠᱚ ᱵᱷᱟᱵᱽᱱᱟ ᱠᱟᱛᱮᱜ ᱡᱟᱛᱮ ᱜᱷᱟᱨᱚᱸᱧᱡᱽ ᱠᱚ ᱱᱟᱯᱟᱭ ᱛᱮ ᱡᱤᱭᱚᱱ ᱠᱚ ᱠᱚ ᱠᱷᱟᱸᱰᱟᱜ ᱢᱟ᱾ ᱦᱮᱸᱥᱮ ᱥᱚᱢᱚᱭ ᱚᱥᱚᱢᱚᱭ ᱨᱮ ᱦᱚᱛᱚ ᱴᱟᱠᱟ ᱯᱩᱭᱥᱟᱹ ᱫᱚ ᱱᱤᱛᱧ ᱛᱟᱦᱮᱱᱟ ᱫᱷᱤᱱᱟᱹᱝ ᱵᱟᱹᱱᱩᱜ᱾ ᱦᱮᱸ ᱥᱮ ᱠᱤᱱᱛᱩ ᱜᱟᱹᱭ ᱰᱟᱝᱨᱟ ᱫᱚᱠᱚ ᱛᱟᱦᱮᱱᱟ ᱱᱩᱠᱩ ᱫᱚ᱾ ᱡᱚᱠᱷᱚᱱ ᱨᱩᱣᱟᱹ ᱦᱟᱹᱥᱩ ᱠᱷᱮᱛᱨᱮ ᱨᱮ ᱦᱚᱭᱛᱚ ᱚᱱᱠᱟ ᱢᱟᱨᱟᱝᱚᱜ ᱟᱡᱟᱨ ᱨᱮᱢ ᱯᱟᱲᱟᱣ ᱜᱚᱫ ᱮᱱᱟ, ᱦᱚᱭᱛᱳ ᱴᱟᱠᱟ ᱯᱩᱭᱥᱟ ᱠᱚᱢ ᱫᱚ ᱦᱮᱸ ᱱᱩᱠᱩ ᱦᱚᱸ ᱢᱟᱱᱮᱢ ᱟᱠᱷᱚᱨᱤᱧ ᱠᱟᱛᱮᱫ ᱚᱸᱰᱮ ᱴᱟᱠᱟ ᱯᱩᱭᱥᱟᱹ ᱠᱚ᱾
ᱦᱮᱸ ᱦᱮᱸ
ᱠᱟᱛᱮᱢ ᱤᱭᱟᱹ ᱫᱟᱲᱮᱭᱟᱜᱼᱟ ᱨᱟᱱ ᱵᱮᱥᱚᱜᱼᱟᱢ᱾
ᱦᱩᱸ ᱦᱩᱸ ᱚᱱᱟ ᱢᱟ ᱠᱟᱱ ᱜᱮᱭᱟ᱾
ᱦᱮᱸᱪᱷᱟ᱾
ᱟᱨ ᱮᱢᱱᱤ ᱛᱚᱣᱟ ᱠᱚ ᱠᱷᱚᱱ ᱦᱚᱸᱚᱸ ᱟᱠᱷᱨᱤᱧ ᱦᱩᱭᱩᱜ ᱠᱟᱱᱟ ᱥᱮ ᱵᱟᱝ ᱥᱮ ᱚᱱᱠᱟ ᱜᱟᱹᱭ ᱠᱚ ᱢᱮᱱᱟᱜ᱾
ᱟᱫᱚ ᱜᱟᱹᱭ ᱠᱚᱫᱚ ᱚᱲᱟᱜ ᱠᱚᱨᱮ ᱜᱮ ᱧᱩ ᱵᱟᱲᱟ ᱦᱩᱭᱩᱜ ᱠᱟᱱᱟ᱾ ᱟᱨ ᱚᱱᱠᱟ ᱥᱮᱬᱟ ᱫᱷᱟᱨᱟ ᱜᱟᱹᱭ ᱫᱚ ᱵᱟᱝ ᱠᱟᱱ ᱫᱚᱠᱚ᱾
ᱦ ᱟᱭᱢᱟ ᱞᱮᱠᱟᱱ ᱯᱨᱚᱡᱟᱛᱤ ᱢᱮᱱᱟᱜ ᱠᱚᱣᱟ ᱵᱷᱮᱜᱟᱨ ᱵᱷᱮᱜᱟᱨ, ᱟᱫᱚᱢ ᱠᱚᱫᱚ ᱦᱟᱸ ᱚᱻ ᱵᱟᱠᱷᱟᱱ ᱡᱟᱦᱟᱸᱭ ᱜᱟᱹᱭ ᱠᱚᱫᱚ ᱦᱟᱸᱜ ᱩᱱᱠᱩ ᱫᱚ ᱛᱚᱣᱟ ᱞᱟᱹᱜᱤᱫ ᱜᱮᱠᱚ ᱩᱱᱠᱩ ᱠᱚᱠᱚ ᱟᱹᱥᱩᱞ ᱠᱚᱣᱟᱸᱜ ᱦᱟᱜ᱾
ᱦᱳᱭ ᱢᱟᱱᱮ᱾ ᱡᱟᱦᱟᱸ ᱮᱴᱟᱜ ᱡᱟᱹᱛᱤ ᱠᱚ ᱫᱤᱠᱩ ᱠᱚ ᱢᱮᱱᱟᱜ ᱠᱟᱜ ᱠᱚᱣᱟ, ᱩᱱᱠᱩ ᱫᱚ ᱩᱱᱠᱩ ᱥᱮᱬᱟ ᱥᱮᱬᱟ ᱜᱟᱹᱭ ᱡᱟᱹᱨᱥᱤ ᱛᱮᱜᱮ ᱠᱚᱠᱚ ᱫᱚᱦᱚ ᱠᱚᱣᱟ ᱟᱨ ᱛᱚ ᱚᱸᱰᱮ ᱚᱱᱟᱱᱟᱜ ᱟᱠᱚ ᱦᱚᱸᱠᱚ ᱧᱩᱭ ᱜᱮᱭᱟ ᱟᱨ ᱟᱨ ᱠᱚᱦᱚᱸ ᱠᱚ ᱢᱟᱱᱮ ᱟᱠᱷᱨᱤᱧ ᱟᱠᱚᱣ᱾
ᱦᱩᱸ ᱦᱩᱸ
ᱡᱟᱦᱟᱸ ᱫᱚ ᱚᱠᱚᱭ ᱪᱷᱚ ᱠᱤᱞᱳ ᱟᱴ ᱠᱤᱞᱳ ᱫᱚᱥ ᱠᱤᱞᱳ ᱱᱚᱜᱝᱠᱟ᱾ ᱠᱚ ᱛᱳᱭᱟ ᱟᱭ ᱜᱮᱭᱟ᱾
ᱱᱤᱭᱟᱹ ᱛᱚ ᱢᱟᱡᱷᱮ ᱢᱟᱡᱷᱮ ᱚᱱᱠᱟᱛᱮ ᱪᱟᱞᱟᱜ ᱦᱩᱭᱩᱜ ᱜᱮᱭᱟ ᱵᱟᱡᱟᱨ ᱛᱮ ᱴᱨᱮᱹᱱ ᱛᱮ ᱡᱚᱠᱷᱚᱱ ᱥᱮᱛᱟᱜ ᱵᱮᱲᱟ ᱦᱟᱸᱜ ᱤᱧ ᱪᱟᱞᱟᱜ ᱜᱮᱭᱟ, ᱴᱨᱮᱱ ᱛᱮ ᱛᱚᱠᱷᱚᱱ ᱵᱟᱡᱟᱨ ᱛᱮ ᱦᱟᱸᱜ ᱛᱚᱠᱷᱚᱱ ᱤᱧ ᱧᱮᱞ ᱠᱚᱣᱟ ᱩᱱᱠᱩ ᱫᱤᱠᱩ ᱠᱚᱫᱚ ᱦᱟᱸᱜ ᱚᱱᱟ ᱥᱮᱬᱟ ᱥᱮᱬᱟ ᱡᱟᱦᱟᱸ ᱵᱟᱹᱛᱤ ᱠᱚ ᱛᱟᱦᱮᱱᱟ ᱥᱮ ᱚᱱᱟ᱾ ᱛᱤ ᱛᱮ ᱯᱩᱨᱟᱹ ᱪᱷᱮᱱᱟ ᱠᱚ ᱤᱫᱤᱭ ᱜᱮᱭᱟ ᱵᱟᱡᱟᱨ ᱛᱮ ᱫᱚᱠᱟᱱ ᱠᱚᱨᱮ᱾ ᱟᱫᱚ ᱚᱱᱟ ᱠᱚᱫᱚ ᱦᱚᱭᱛᱚ ᱟᱠᱚ ᱚᱱᱟ ᱜᱟᱹᱭ ᱰᱟᱝᱨᱟ ᱠᱚ ᱢᱮᱱᱟᱜ ᱠᱚ ᱠᱷᱟᱹᱛᱤᱨ ᱛᱮ ᱪᱷᱮᱱᱟ ᱵᱮᱱᱟᱣ ᱠᱟᱛᱮᱫ ᱫᱚᱠᱟᱱ ᱠᱚ ᱤᱫᱤ ᱭᱮᱫᱟ᱾
ᱦᱚᱸᱻ
ᱟᱫᱚ ᱛᱚᱠᱷᱚᱱ ᱫᱚ ᱥᱮᱛᱟᱜ ᱵᱮᱲᱟ ᱫᱚ ᱥᱟᱸᱜᱮ ᱜᱮᱠᱚ ᱪᱟᱞᱟᱜᱼᱟ ᱟᱭᱢᱟ᱾ ᱟᱹᱨ ᱠᱚ ᱪᱟᱞᱟᱣ ᱤᱫᱤᱭᱟᱠᱚᱣᱟ ᱡᱟᱦᱟᱸ ᱵᱷᱮᱱᱰᱟᱨ ᱡᱟᱦᱟᱸ ᱵᱩᱜᱤᱱᱟ᱾
ᱱᱤᱛᱚᱜ ᱫᱚ ᱟᱵᱚ ᱢᱟᱱᱮ ᱦᱚᱲ ᱦᱚᱯᱚᱱ ᱠᱚ ᱢᱟᱱᱮ ᱱᱚᱣᱟ ᱜᱟᱹᱭ ᱰᱟᱝᱨᱟ ᱟᱹᱥᱩᱞ ᱫᱚ ᱟᱹᱰᱤᱴᱟᱜ ᱠᱚ ᱵᱟᱹᱜᱤᱭ ᱟᱠᱟᱫᱟ ᱡᱟᱦᱟᱸ ᱦᱟᱯᱲᱟᱢ ᱠᱚᱣᱟᱜ ᱠᱟᱛᱷᱟ ᱠᱚ ᱟᱸᱡᱚᱢ ᱵᱟᱲᱟ ᱦᱩᱭ ᱟᱠᱟᱱᱟ ᱾ ᱡᱮᱢᱚᱱ ᱦᱟᱯᱲᱟᱢ ᱠᱚᱫᱚ ᱞᱟᱹᱭᱟ ᱟᱠᱚ᱾ ᱜᱟᱹᱭ ᱰᱟᱝᱨᱟ ᱢᱟᱱᱮ ᱛᱚᱣᱟ ᱫᱟᱦᱮ ᱨᱮᱜᱮ ᱞᱟᱹᱞᱮ ᱪᱟᱯᱤ ᱠᱚ ᱛᱟᱦᱮᱸ ᱠᱟᱱᱟ᱾
ᱦᱩᱸ ᱦᱩᱸ
ᱦᱮᱸ ᱥᱮᱮ ᱱᱚᱝᱠᱟ ᱟᱸᱡᱚᱢ ᱵᱟᱲᱟ ᱦᱩᱭ ᱠᱟᱱᱟ᱾ᱟᱫᱚ ᱱᱤᱛᱚᱜ ᱫᱚ ᱚᱱᱟ ᱞᱮᱠᱟ ᱠᱟᱛᱮᱜ ᱫᱚ ᱵᱟᱭ ᱧᱮᱞᱚᱜ ᱠᱟᱱᱟ᱾ ᱚᱱᱟ ᱨᱮᱱᱟᱜ ᱪᱤᱛᱟᱹᱨ ᱠᱚᱫᱚ᱾
ᱱᱚᱠᱟᱱ ᱜᱮ ᱛᱮᱦᱤᱧ ᱜᱟᱯᱟ ᱢᱟ ᱚᱱᱮ ᱢᱤᱫᱴᱮᱱ ᱦᱩᱭᱩᱜ ᱠᱟᱱᱟ ᱚᱱᱮ ᱟᱵᱚ ᱫᱚ ᱚᱝᱠᱟ ᱪᱮᱫ ᱢᱮᱱᱟ ᱡᱮ ᱜᱟᱹᱭ ᱰᱟᱝᱟᱹ ᱥᱩ ᱛᱮ ᱢᱤᱫᱴᱟᱝ ᱠᱟᱹᱣᱰᱤ ᱨᱮᱭᱟᱜ ᱡᱟᱦᱟᱸ ᱤᱱᱠᱟᱢ ᱨᱮᱭᱟᱜ ᱥᱳᱨᱥ ᱚᱱᱠᱟ ᱵᱚ ᱵᱮᱱᱟᱣᱟ ᱚᱱᱟ ᱨᱮᱱᱟᱜ ᱟᱵᱚ ᱪᱤᱱᱛᱟᱹ ᱵᱷᱟᱵᱱᱟ ᱥᱮ ᱚᱱᱠᱟ ᱟᱵᱚᱣᱟᱜ᱾ ᱵᱟᱲᱟᱭ ᱵᱟᱹᱱᱩᱜᱼᱟ ᱟᱨ ᱤᱱᱟᱹ ᱠᱚ ᱥᱟᱶᱛᱮ ᱡᱮᱦᱮᱛᱩ ᱱᱮᱛᱚᱜ ᱟᱵᱚ ᱴᱨᱟᱠᱴᱟᱨ ᱠᱚᱛᱮ ᱵᱚᱱ ᱥᱤᱭᱳᱜ ᱠᱟᱱᱟ ᱵᱟᱹᱫ ᱵᱟᱹᱭᱦᱟᱹᱲ ᱠᱚ ᱠᱚᱨᱮ ᱦᱚᱸ ᱟᱫᱚ ᱦᱚᱭᱛᱳ ᱩᱱᱟᱹᱜ ᱩᱱᱠᱩ ᱨᱮᱭᱟᱜ ᱜᱩᱨᱩᱛᱛᱚ ᱵᱟᱝᱠᱚ ᱵᱩᱡᱷᱟᱹᱣ ᱫᱟ ᱡᱮ ᱟᱹᱥᱩᱞ ᱜᱟᱱᱚᱜᱼᱟ ᱥᱮ ᱟᱨ ᱵᱟᱠᱷᱟᱱ ᱞᱟᱦᱟ ᱛᱮᱢᱟ ᱟᱞᱮ ᱱᱤᱭᱟᱹ ᱠᱚᱨᱮ ᱢᱟ ᱠᱟᱰᱟ ᱠᱚᱦᱚᱸ ᱟᱹᱰᱤ ᱡᱟᱹᱥᱛᱤ ᱠᱚ ᱛᱟᱦᱮᱸ ᱠᱟᱱᱟ ᱢᱮᱱᱠᱷᱟᱱ ᱠᱟᱰᱟ ᱠᱚ ᱛᱤᱦᱮᱧ ᱜᱟᱯᱟ ᱵᱟᱹᱱᱩᱜ ᱠᱚᱣᱟ?
ᱵᱟᱝᱼᱟ ᱾ ᱟᱹᱰᱤᱴᱟᱜ ᱠᱚ ᱠᱚᱢ ᱠᱟᱫᱼ ᱫᱟ ᱢᱟᱱᱮ ᱱᱩᱠᱩ ᱢᱟᱱᱮ ᱪᱟᱥᱵᱟᱥ ᱟᱫᱚ ᱱᱚᱣᱟ ᱫᱚ ᱥᱚᱢᱚᱭ ᱪᱮᱛᱟᱱ ᱨᱮ ᱱᱤᱨᱵᱷᱚᱨᱟᱭ ᱛᱚ ᱢᱟᱱᱮ
ᱵᱟᱠᱷᱟᱱ ᱩᱱᱠᱩ ᱜᱟᱹᱭ ᱠᱷᱚᱱ ᱦᱟᱸᱜ ᱠᱟᱰᱟ ᱜᱮ ᱦᱟᱸᱜ ᱡᱟᱹᱥᱛᱤ ᱠᱚ ᱛᱚᱣᱟᱭᱟ ᱵᱤᱛᱠᱤᱞ ᱠᱟᱰᱟ ᱠᱚ
ᱦᱳᱭ ᱦᱳᱭ ᱦᱳᱭ ᱾ ᱦᱳᱭ
ᱟᱫᱚ ᱩᱱᱠᱩ ᱡᱚᱢ ᱧᱩ ᱚᱱᱠᱟ ᱮᱢᱟ ᱠᱚ ᱦᱩᱭᱩᱜᱼᱟ ᱵᱟᱠᱷᱟᱱ ᱟᱞᱮ ᱡᱚᱠᱷᱚᱱ ᱠᱟᱹᱴᱤᱡ ᱦᱩᱰᱤᱧ ᱮ ᱛᱟᱦᱮᱸ ᱠᱟᱱᱟ ᱛᱚᱠᱷᱚᱱ ᱟᱞᱮ ᱯᱟᱥᱮ ᱚᱲᱟᱜ ᱨᱮ ᱠᱟᱰᱟ ᱠᱚ ᱫᱚᱦᱚᱭᱮᱫ ᱠᱚ ᱛᱟᱦᱮᱸᱱᱟ ᱟᱫᱚ ᱩᱱᱠᱩ ᱠᱟᱰᱟ ᱱᱟᱦᱟᱜ ᱵᱤᱛᱠᱤᱞ ᱠᱟᱰᱟ ᱠᱚ ᱛᱟᱦᱮ ᱠᱟᱱ ᱱᱟᱥᱮ ᱟᱫᱚ ᱯᱩᱨᱟᱹ ᱡᱟ ᱛᱚᱣᱟ ᱦᱩᱭᱩᱜ ᱠᱟᱱ ᱛᱟᱠᱚᱱᱟ ᱵᱟᱹᱞᱛᱤ ᱯᱤᱪᱷᱩ ᱵᱟᱞᱛᱤ ᱯᱮᱨᱮᱡ ᱯᱮᱨᱮᱡᱚᱜ ᱠᱟᱱ ᱛᱟᱦᱮᱱᱟ ᱟᱫᱚ
ᱵᱟᱹᱞᱛᱤ ᱵᱟᱹᱞᱛᱤ ᱠᱚ ᱛᱚᱣᱟᱭ ᱜᱮᱭᱟ ᱩᱱᱠᱩ ᱫᱚ ᱟᱹᱰᱤ ᱫᱷᱟᱹᱨ ᱟᱹᱰᱤ ᱡᱟᱹᱥᱛᱤ
ᱟᱫᱚ ᱟᱞᱮ ᱱᱤᱭᱟᱹ ᱠᱚᱨᱮ ᱫᱚ ᱵᱟᱡᱟᱨ ᱠᱚ ᱥᱩᱨ ᱜᱤᱭᱟᱹᱛᱮ ᱤᱫᱤ ᱜᱚᱫᱟ ᱵᱟᱡᱟᱨ ᱠᱚᱨᱮ ᱦᱚᱸ ᱟᱹᱠᱷᱨᱤᱧ ᱞᱟᱹᱜᱤᱫ ᱛᱮ ᱟᱫᱚ ᱛᱮᱦᱤᱧ ᱜᱟᱯᱟ ᱫᱚ ᱵᱟᱹᱱᱩᱜ ᱠᱟᱫ ᱠᱚᱣᱟ ᱟᱫᱚ ᱠᱟᱰᱟ ᱫᱚ ᱡᱚᱢ ᱦᱟᱸᱜ ᱥᱟᱸᱜᱮ ᱜᱮ ᱠᱚ ᱡᱚᱢᱟ ᱩᱱᱠᱩ ᱫᱚ
ᱦᱚᱸ
ᱟᱵᱚ ᱫᱚ ᱦᱟᱸᱜ ᱩᱱᱟᱹᱜ ᱟᱵᱚ ᱫᱚ ᱠᱚ ᱠᱷᱟᱹᱞᱤ ᱚᱱᱮ ᱪᱟᱥ ᱵᱟᱥ ᱨᱮ ᱵᱟᱹᱫ ᱵᱟᱹᱭᱦᱟᱹᱲ ᱨᱮ ᱠᱷᱟᱴᱟᱜ ᱠᱟᱱᱟ ᱵᱚᱱ ᱠᱟᱹᱢᱤ ᱠᱟᱱᱟ ᱵᱚᱱ ᱢᱟᱱᱮ ᱚᱱᱟᱜᱮ ᱦᱟᱸᱜ ᱱᱚᱝᱠᱟ ᱵᱤᱡᱽᱱᱮᱥ ᱞᱟᱭᱤᱱ ᱥᱮᱫ ᱫᱚ ᱦᱟᱸᱜ ᱩᱱᱟᱹᱜ ᱵᱟᱝᱵᱚᱱ ᱦᱤᱡᱩᱜ ᱠᱟᱱᱟ ᱜᱟᱹᱭ ᱰᱟᱝᱨᱟ ᱟᱹᱥᱩᱞ ᱠᱟᱛᱮᱫ ᱥᱮ ᱢᱮᱨᱚᱢ ᱵᱷᱤᱰᱤ ᱟᱹᱥᱩᱞ ᱠᱟᱛᱮᱫ
ᱵᱤᱡᱽᱱᱮᱥ ᱨᱮ ᱡᱚᱠᱷᱚᱱ ᱜᱮᱢ ᱦᱤᱡᱩᱜᱼᱟ ᱛᱚᱠᱷᱚᱱ ᱠᱷᱟᱱᱜᱮ ᱢᱤᱫᱴᱮᱱ ᱫᱷᱳᱨᱡᱚ ᱫᱚᱨᱠᱟᱨᱚᱜᱼᱟ ᱟᱜ ᱦᱮᱸ ᱥᱮ ᱟᱵᱚᱣᱟᱜ ᱦᱚᱲ ᱫᱚ ᱮᱸ ᱦᱟᱱᱛᱮᱜ ᱢᱮ ᱱᱟᱛᱮᱜ ᱢᱮ ᱟᱨ ᱩᱱ ᱜᱷᱟᱹᱲᱤᱠ ᱚᱠᱚᱭ ᱛᱟᱦᱮᱱᱟᱭ ᱦᱮᱸᱥᱮ ᱟᱹᱰᱤ ᱨᱚᱠᱚᱢ ᱢᱟᱱᱮ ᱫᱷᱳᱨᱡᱚ ᱡᱤᱱᱤᱥ ᱴᱟᱜ ᱫᱚ ᱩᱱᱟᱹᱜ ᱫᱚ ᱵᱟᱹᱱᱩᱜ ᱠᱟᱫ ᱛᱟᱵᱚᱱᱟ ᱡᱟᱦᱟᱸᱭ ᱠᱚ‌ᱠᱚ ᱫᱷᱳᱨᱡᱚ ᱠᱟᱛᱮᱫ ᱛᱟᱦᱮᱱ ᱠᱟᱱᱟ ᱵᱚᱱ ᱩᱱᱠᱩ ᱜᱮᱵᱚᱱ ᱵᱤᱡᱽᱱᱮᱥ ᱫᱟᱲᱮᱭᱟᱜ ᱠᱟᱱᱟ ᱾ ᱟᱨ ᱵᱟᱼᱼ ᱵᱟᱝᱠᱷᱟᱱ ᱫᱚ ᱦᱚᱭᱛᱳ ᱵᱤᱡᱽᱱᱮᱥ ᱮᱛᱚᱦᱚᱵ ᱠᱮᱫᱟ ᱠᱤᱪᱷᱩ ᱫᱤᱱ ᱟᱨ ᱧᱮᱞᱢᱮ ᱦᱚᱭᱛᱚ ᱵᱤᱡᱽᱱᱮᱥ ᱨᱮᱫᱚ ᱮᱸ ᱞᱟᱵᱷ ᱦᱚᱸ ᱦᱳᱭᱳᱜᱼᱟ ᱟᱨ ᱞᱚᱥ ᱦᱚᱸ ᱦᱭᱳᱜᱼᱟ ᱦᱮᱥᱮ ᱟᱫᱚ ᱧᱮᱞᱢᱮ ᱞᱚᱥ ᱡᱩᱫᱤ ᱪᱟᱞᱟᱣ ᱮᱱᱟ ᱠᱤᱪᱷᱩ ᱫᱤᱱ ᱛᱟᱞᱼ ᱟᱫᱚᱢ ᱞᱮᱭᱟ ᱱᱚᱣᱟ ᱫᱚ ᱵᱮᱠᱟᱨ ᱜᱮᱭᱟ
ᱦᱩᱸ ᱦᱩᱸ ᱟᱫᱚ ᱟᱵᱚ ᱫᱚ ᱦᱟᱸᱜ ᱴᱟᱴᱠᱟ ᱜᱮ ᱦᱟᱸᱜ ᱨᱮᱡᱟᱞᱴ ᱵᱚᱱ ᱧᱟᱢ ᱜᱚᱫᱟ ᱦᱩᱸ ᱦᱩᱸ
ᱟᱫᱚ ᱢᱤᱫ ᱫᱤᱱ ᱛᱮᱫᱚ ᱱᱚᱣᱟ ᱵᱤᱡᱽᱱᱮᱥ ᱫᱚ ᱵᱟᱭ ᱦᱟᱨᱟ ᱨᱟᱠᱟᱵᱚᱜᱼᱟ
ᱦᱩᱸ ᱦᱩᱸ ᱦᱩᱸ ᱾ ᱚᱱᱟᱢᱟ ᱠᱟᱱ ᱜᱮᱭᱟ ᱟᱨ ᱟᱵᱚ ᱥᱟᱱᱛᱟᱲ ᱫᱚ ᱛᱟᱞ ᱚᱱᱠᱟ ᱦᱟᱸᱜ ᱫᱷᱚᱨᱡᱚ ᱦᱚᱸ ᱵᱟᱝ ᱠᱚ ᱫᱚᱦᱚᱭᱟ ᱟᱨ ᱡᱟᱦᱟᱱᱟᱜ ᱠᱟᱹᱢᱤ ᱠᱚ ᱮᱛᱚᱦᱚᱵᱟ ᱥᱮ ᱛᱮᱠᱚ ᱢᱮᱱᱟ ᱛᱟᱲᱟ ᱛᱚ ᱚᱱᱟ ᱨᱮᱭᱟᱜ ᱨᱮᱡᱟᱞᱴ ᱠᱚ ᱩᱱᱠᱩ ᱫᱚᱠᱚ ᱥᱮᱸᱫᱽᱨᱟᱭᱟ ᱡᱮ ᱦᱮᱸ ᱦᱳᱭ ᱜᱚᱫᱚᱜᱼᱟ ᱦᱳᱭ ᱜᱚᱫᱚᱜᱼᱟ ᱢᱮᱱᱠᱷᱟᱱ ᱵᱤᱡᱽᱱᱮᱥ ᱢᱟ ᱮᱸ ᱡᱟᱦᱟᱸ ᱵᱚᱱ ᱵᱟᱲᱟᱭ ᱠᱟᱜᱼᱟ ᱡᱮ ᱵᱤᱡᱽᱱᱮᱥ ᱫᱚ ᱦᱟᱸᱜ ᱞᱟᱵᱷ ᱦᱚᱸ ᱦᱩᱭᱩᱜᱼᱟ ᱠᱷᱚᱛᱤ ᱦᱩᱭᱩᱜᱼᱟ ᱡᱮᱦᱮᱛᱩ ᱮᱛᱚᱦᱚᱵ ᱨᱮᱫᱚ ᱦᱟᱸᱜ ᱚᱱᱟ ᱠᱚᱫᱚ ᱧᱮᱞ ᱞᱮᱠᱷᱟᱱ ᱡᱮ ᱞᱚᱥᱚᱜ ᱠᱟᱹᱱᱟᱹᱧ ᱵᱟᱹᱧ ᱠᱚᱨᱟᱣᱟ ᱛᱟᱦᱚᱞᱮ ᱫᱚ ᱦᱟᱸᱜ ᱰᱮᱥᱼ ᱚᱱᱟ ᱫᱚ ᱵᱟᱢ ᱠᱚᱨᱟᱣ ᱫᱟᱲᱮᱭᱟᱜᱼᱟ
ᱵᱟᱝ ᱵᱟᱝ ᱟᱫᱚ ᱚᱱᱠᱟ ᱵᱤᱡᱽᱱᱮᱥ ᱞᱮᱠᱟ ᱠᱟᱛᱮᱜ ᱫᱚ ᱦᱟᱸᱜ ᱵᱟᱝ ᱫᱚᱦᱚ ᱦᱩᱭ ᱠᱟᱱᱟ ᱱᱤᱡᱮ ᱦᱚᱸ ᱜᱟᱹᱭ ᱵᱟᱝᱨᱟ ᱠᱚᱫᱚ ᱱᱤᱛᱚᱜ ᱫᱚ ᱟᱫᱚ ᱟᱫᱚ ᱜᱟᱹᱭ ᱰᱟᱝᱨᱟ ᱫᱚᱦᱚ ᱢᱟᱱᱮ ᱜᱮ ᱚᱲᱟᱜ ᱨᱮ ᱡᱟᱦᱟᱸ ᱱᱩᱠᱩ ᱢᱟ ᱦᱩᱭ ᱠᱟᱱ ᱜᱮᱭᱟ ᱜᱩᱨᱤᱡ ᱠᱚᱢᱟ ᱞᱟᱜᱟᱜ ᱠᱟᱱ ᱜᱮᱛᱟ ᱠᱚᱣᱟ ᱟᱹᱰᱤ ᱨᱚᱠᱚᱢ ᱠᱚᱢ ᱵᱚᱸᱜᱟ ᱵᱵᱩᱨᱩ ᱠᱷᱮᱛᱨᱮ ᱨᱮ ᱚᱲᱟᱜ ᱫᱩᱣᱟᱹᱨ ᱨᱮ ᱜᱮᱡ ᱜᱩᱨᱤᱡ ᱦᱮᱸ ᱥᱮ ᱜᱩᱨᱤᱡ ᱟᱨ ᱱᱚᱛᱮ ᱠᱷᱮᱛ ᱵᱟᱹᱫᱽ ᱨᱮᱦᱚᱸ ᱡᱟᱦᱟᱸ ᱥᱟᱨ ᱦᱤᱥᱟᱹᱵ ᱛᱮ ᱵᱮᱵᱚᱦᱟᱨᱚᱜ ᱠᱟᱱᱟ᱾
ᱦᱮᱸ ᱚᱱᱟ ᱢᱟ ᱚᱱᱟ ᱢᱟ ᱠᱟᱱ ᱜᱮᱭᱟ ᱢᱮᱱᱠᱷᱟᱱ ᱟᱞᱮ ᱱᱤᱭᱟᱹ ᱠᱚᱨᱮ ᱫᱚ ᱦᱟᱸᱜ ᱜᱟᱹᱭ ᱰᱟᱝᱨᱟ ᱫᱚ ᱢᱮᱱᱟᱜ ᱟᱠᱟᱫ ᱠᱚᱜᱮᱭᱟ ᱢᱮᱱᱠᱷᱟᱱ ᱟᱯᱮ ᱞᱮᱠᱟ ᱡᱟᱦᱟᱸᱢ ᱞᱟᱹᱭ ᱠᱟᱜᱼᱟ ᱜᱮᱞ ᱜᱚᱴᱟᱝ ᱥᱮ ᱜᱮᱞ ᱢᱤᱫ ᱜᱚᱴᱟᱝ ᱚᱱᱠᱟ ᱫᱚ ᱦᱟᱜ ᱩᱱᱟᱹᱜ ᱜᱟᱱ ᱫᱚ ᱵᱟᱹᱱᱩᱜ ᱠᱚᱣᱟ᱾ ᱞᱮᱠᱷᱟ ᱥᱩᱢᱩᱝ ᱢᱤᱫ ᱢᱤᱫᱴᱟᱝ ᱵᱟᱠᱷᱟᱱ ᱵᱟᱨᱭᱟ ᱵᱟᱠᱷᱟᱱ ᱡᱳᱨ ᱠᱚ ᱪᱟᱞᱟᱜ ᱠᱷᱟᱱ ᱢᱚᱬᱮ ᱜᱚᱴᱟᱝ ᱤᱱᱟ ᱠᱷᱟᱱ ᱫᱚ ᱦᱟᱸᱜ ᱡᱟᱹᱥᱛᱤ ᱫᱚ ᱵᱟᱝᱠᱚ ᱫᱚᱦᱚᱭᱮᱫ ᱠᱚᱣᱟ ᱱᱤᱭᱟᱹ ᱟᱞᱮ ᱠᱚᱨᱮ ᱫᱚ ᱦᱟᱸᱜ᱾
ᱦᱮᱸ ᱟᱫᱚ ᱦᱚᱸᱜᱼᱚᱭ ᱟᱞᱮ ᱫᱚ ᱡᱟᱦᱟᱸ ᱪᱟᱥᱼᱵᱟᱥ ᱨᱮᱦᱚᱸ ᱞᱮ ᱥᱮ ᱟᱫᱚ ᱡᱟᱦᱟᱸ ᱚᱱᱮ ᱨᱟᱥᱟᱭᱱᱤᱠ ᱥᱟᱨ ᱠᱚ
ᱦᱩᱸ ᱦᱩ ᱦᱩᱸ
ᱩᱱᱟᱹᱜ ᱴᱟᱫᱚ ᱵᱟᱞᱮ ᱮᱢ ᱜᱮᱭᱟ ᱟᱞᱮ ᱫᱚ᱾
ᱚᱱᱟᱫᱚ ᱥᱟᱸᱜᱮ ᱜᱟᱹᱭ ᱢᱮᱱᱟᱜ ᱠᱚᱣᱟ ᱟᱯᱮ ᱫᱚ ᱦᱟᱸᱜ ᱚᱱ ᱚᱱᱠᱟᱜ ᱜᱮ ᱦᱟᱸᱜ ᱜᱩᱨᱤᱡ ᱠᱚ ᱢᱮᱱᱟᱜᱼᱟ᱾
ᱢᱟᱱᱮ ᱟᱹᱰᱤ ᱠᱚᱢ ᱯᱚᱨᱤᱢᱟᱱ ᱮᱢ ᱨᱮᱦᱚᱸ ᱞᱮ ᱟᱹᱰᱤ ᱠᱚᱢ ᱯᱚᱨᱤᱢᱟᱱ
ᱦᱩᱸ ᱦᱩᱸ ᱟᱫᱚ ᱦᱟᱸᱜ ᱜᱟᱹᱭ ᱰᱟᱝᱨᱟ ᱠᱚ ᱛᱟᱦᱮᱱ ᱜᱟᱹᱭ ᱰᱟᱝᱨᱟ ᱠᱚ ᱛᱟᱦᱮᱱ ᱠᱟᱱᱟ ᱢᱟ ᱟᱵᱟᱨ ᱱᱚᱝᱠᱟ ᱜᱚᱭᱴᱷᱟ ᱠᱚᱢᱟ ᱵᱮᱱᱟᱜ ᱠᱟᱱ ᱜᱮᱭᱟ ᱥᱮᱸᱜᱮᱞ ᱨᱮᱭᱟᱜ ᱢᱤᱫᱴᱮᱱ
ᱦᱮᱸ ᱥᱮᱸᱜᱮᱞ ᱨᱮᱱᱟᱜ ᱠᱟᱹᱢᱤᱭᱮᱫᱟᱭ ᱢᱤᱫᱴᱮᱱ
ᱦᱩᱸ ᱦᱩᱸ ᱚᱱᱠᱟ ᱦᱟᱜ ᱟᱞᱮ ᱱᱤᱭᱟᱹ ᱠᱚᱨᱮ ᱦᱚᱸ ᱚᱱᱟ ᱜᱚᱭᱴᱷᱟ ᱦᱚᱸᱠᱚ ᱟᱹᱠᱷᱨᱤᱧ ᱦᱟᱜ ᱟᱠᱷᱨᱤᱧᱮᱫᱟ᱾
ᱟᱪᱪᱷᱟ ᱟᱪᱪᱷᱟ ᱦᱮᱸ ᱚᱱᱟ ᱫᱚ ᱵᱟᱲᱟᱭ ᱦᱩᱭᱩᱜ ᱜᱮᱭᱟ ᱡᱮ ᱩᱱᱠᱩ ᱠᱷᱚᱱᱟᱜ ᱦᱚᱸ ᱢᱟᱱᱮ ᱜᱚᱭᱴᱷᱟ ᱠᱚ ᱟᱹᱠᱷᱨᱤᱧᱟ ᱦᱮᱸ ᱥᱮᱸᱜᱮᱞ ᱡᱟᱞᱟᱱᱤ ᱦᱤᱥᱟᱹᱵ ᱛᱮᱠᱚ ᱵᱮᱵᱚᱦᱟᱨᱟ᱾
ᱦᱩᱸ ᱦᱩᱸ
ᱟᱫᱚ ᱱᱚᱣᱟ ᱫᱷᱟᱨᱮ ᱫᱚ ᱚᱱᱠᱟ ᱫᱚ ᱵᱟᱝ ᱛᱮ ᱡᱟᱞᱟᱱᱤ ᱦᱤᱥᱟᱹᱵ ᱞᱮᱠᱟ ᱛᱮᱫᱚ ᱵᱟᱝ ᱵᱮᱵᱚ ᱵᱤᱨ ᱵᱩᱨᱩ ᱠᱚ ᱥᱩᱨ ᱜᱮᱭᱟ ᱛᱚ ᱟᱨ ᱫᱟᱨᱮ ᱠᱚ ᱢᱮᱱᱟᱜ ᱟᱠᱟᱫᱟ ᱚᱱᱟ ᱠᱚᱜᱮ ᱥᱟᱦᱟᱱ ᱵᱟᱦᱟᱱ ᱱᱟᱠᱚ ᱯᱟᱞᱦᱟ ᱠᱚ ᱰᱟᱹᱨ ᱠᱚ ᱚᱱᱟ ᱠᱚᱛᱮ ᱜᱮ ᱥᱟᱦᱟᱱ ᱠᱚᱫᱚ ᱦᱩᱭᱩᱜ ᱠᱟᱱ ᱜᱮᱭᱟ᱾ ᱚᱱᱟ ᱞᱮᱠᱟ ᱠᱟᱛᱮ ᱦᱟᱸᱜ ᱱᱚᱣᱟ ᱫᱚ ᱢᱟᱱᱮ ᱩᱱᱩᱠᱩᱣᱟᱜ ᱜᱩᱨᱤᱡ ᱠᱚᱫᱚ ᱚᱱᱠᱟ ᱫᱚ ᱢᱟᱱᱮ ᱥᱟᱦᱟᱱ ᱞᱮᱠᱟ ᱠᱟᱛᱮ ᱫᱚ ᱵᱟᱢ ᱵᱮᱵᱚᱦᱟᱨᱚᱜ ᱠᱟᱱᱟ ᱦᱟᱸᱜ ᱡᱟᱞᱟᱱᱤ ᱦᱤᱥᱟᱹᱵ ᱛᱮᱫᱚ
ᱦᱩ ᱛᱟᱦᱚᱞᱮ ᱟᱯᱮ ᱫᱚ ᱦᱟᱸᱜ ᱯᱟᱞᱮ ᱵᱤᱨ ᱵᱩᱨᱩ ᱠᱚᱨᱮ ᱦᱚᱸ ᱦᱮᱱᱟᱜ ᱯᱮᱭᱟ ᱠᱷᱟᱹᱛᱤᱨ ᱛᱮ ᱵᱤᱨ ᱨᱮᱭᱟᱜ ᱥᱟᱦᱟᱱ ᱠᱚ ᱢᱮᱱᱟᱜ ᱟᱠᱟᱫᱟ?
ᱦᱚᱭ
ᱵᱟᱠᱷᱟᱱ ᱱᱚᱰᱮ ᱤᱧ ᱵᱩᱰᱤᱜᱚ ᱱᱤᱡᱮ ᱩᱱᱤ ᱫᱚ ᱦᱟᱸᱜ ᱚᱱᱮ ᱜᱚᱭᱴᱟ ᱛᱷᱟᱯᱲᱟ ᱠᱟᱛᱮᱜ ᱜᱩᱨᱤᱡ ᱜᱳᱭᱴᱷᱟ ᱥᱟᱯᱷᱟ ᱠᱟᱛᱮ ᱚᱱᱟ ᱟᱭᱥᱤᱰᱤᱭᱮᱥ ᱥᱮᱱᱴᱟᱨ ᱠᱚ ᱢᱮᱱᱟᱜ ᱟᱠᱟᱫᱟ ᱩᱱᱠᱩ ᱦᱟᱛᱟᱣ ᱜᱮᱭᱟ ᱟᱫᱚ ᱩᱱᱠᱩ ᱴᱷᱮᱱ ᱱᱚᱣᱟ ᱦᱚᱸᱭ ᱟᱹᱠᱷᱨᱤᱧ ᱜᱮᱭᱟ᱾ ᱟᱫᱚ ᱪᱮᱫ ᱞᱮᱠᱟ ᱚᱱᱟ ᱦᱤᱥᱟᱹᱵ ᱟᱜ ᱢᱮᱱᱟᱜᱼᱟ ᱪᱮᱫᱠᱟ ᱪᱚ ᱚᱱᱟ ᱦᱚᱸ ᱯᱚᱱ ᱪᱮᱛᱟᱱ ᱛᱮ ᱪᱮᱫ ᱞᱮᱠᱟ ᱦᱤᱥᱟᱹᱵ ᱢᱮᱱᱟᱜᱼᱟ ᱚᱱᱠᱟ ᱦᱤᱥᱟᱹᱵ ᱛᱮᱧ ᱟᱹᱠᱷᱨᱤᱧ ᱮᱫᱟ ᱩᱱᱟᱹᱜ ᱵᱟᱲᱟᱭ ᱵᱟᱹᱱᱩᱜᱼᱟ᱾
ᱟᱫᱚ ᱵᱤᱡᱽᱱᱮᱥ ᱨᱮ ᱡᱚᱠᱷᱚᱱ ᱦᱤᱡᱩᱜᱼᱟ ᱚᱱᱟ ᱫᱚ ᱢᱤᱫᱴᱮᱱ ᱜᱨᱟᱢ ᱨᱮ ᱠᱤᱞᱳᱜᱨᱟᱢ ᱨᱮ ᱵᱟᱝᱠᱷᱟᱱ ᱫᱚ ᱠᱟᱣᱩᱱᱴ ᱨᱮ ᱦᱤᱡᱩᱜᱼᱟ ᱟᱨ ᱚᱱᱠᱟ ᱞᱮᱠᱟᱛᱮ ᱚᱱᱟ ᱞᱮᱠᱟᱛ ᱛᱚ ᱵᱟᱢ ᱵᱤᱡᱽᱱᱮᱥ ᱞᱮᱠᱟᱱ ᱛᱚ ᱵᱟᱝ ᱪᱟᱞᱟᱜ ᱛᱟᱢᱟ ᱥᱮ᱾
ᱦᱩᱸ- ᱦᱩᱸ - ᱦᱩᱸ - ᱦᱩᱸ ᱵᱟᱠᱷᱟᱱ ᱱᱟᱦᱟᱜ ᱵᱚᱥᱛᱟ ᱛᱮᱦᱚᱸ ᱵᱟᱢ ᱮᱢ ᱫᱟᱲᱮᱭᱟᱜᱼᱟ ᱟᱢ ᱞᱮᱠᱷᱟ ᱠᱟᱛᱮ ᱛᱤᱱᱟᱹᱜ ᱫᱮᱠᱷᱟᱪᱚᱭ ᱮᱢᱟᱭ ᱠᱟᱱᱟ ᱢᱤᱫ ᱯᱚᱱ ᱥᱮᱛᱤᱱᱟᱜ ᱦᱩᱭᱩᱜ ᱠᱟᱱᱟ ᱚᱱᱟ ᱦᱤᱥᱟᱵ ᱛᱚ ᱩᱱᱤᱫᱚᱭ ᱮᱢᱟᱭ ᱠᱟᱱᱟ ᱫᱚ ᱦᱟᱸᱜ᱾
ᱦᱳᱭ,
ᱛᱤᱱᱟᱹᱜ ᱠᱟᱛᱮᱜ ᱠᱚ ᱮᱢᱟᱭ ᱠᱟᱱᱟ ᱠᱟᱹᱣᱰᱤ ᱩᱱᱟᱹᱜ ᱫᱚ ᱤᱧ ᱦᱚᱸ ᱵᱷᱟᱲᱟᱭ ᱵᱟᱹᱱᱩᱜ ᱠᱟᱫᱟ ᱵᱟᱹᱧ ᱠᱩᱞᱤ ᱠᱟᱣᱫᱮᱭᱟ᱾
ᱟᱫᱚ ᱱᱚᱣᱟ ᱜᱟᱹᱭ ᱰᱟᱝᱨᱟ ᱟᱹᱥᱩᱞ ᱱᱚᱣᱟ ᱜᱟᱹᱭ ᱵᱟᱝᱨᱜᱟ ᱟᱥᱩᱞ ᱠᱟᱛᱮᱫ ᱨᱮᱦᱚᱸ ᱢᱟᱱᱴᱟᱢᱚᱴᱤ ᱢᱮᱨᱚᱢ ᱵᱷᱤᱴᱤ ᱠᱚ ᱟᱹᱥᱩᱞ ᱠᱟᱛᱮᱫ ᱨᱮᱦᱚᱸ ᱢᱤᱫᱴᱮᱱ, ᱢᱤᱫᱴᱮᱱ ᱵᱷᱟᱜᱮ ᱡᱟᱭᱜᱟ ᱨᱮ ᱢᱤᱫᱴᱮᱱ ᱚᱱᱫᱷᱚᱱ ᱴᱟᱠᱟ ᱯᱩᱭᱥᱟᱹ᱾ ᱢᱟᱱᱮ ᱟᱨᱡᱟᱣ ᱨᱮᱱᱟᱜ ᱢᱤᱫᱴᱮᱱ ᱱᱟᱯᱟᱭ ᱦᱚᱨᱟ ᱠᱟᱱ ᱜᱮᱭᱟ ᱟᱫᱚ, ᱱᱚᱣᱟ ᱪᱮᱛᱟᱱ ᱨᱮᱦᱚᱸ ᱱᱤᱨᱵᱷᱚᱨ ᱫᱚ, ᱞᱚᱵᱚᱱ ᱞᱮᱠᱷᱟᱱ ᱵᱷᱟᱜᱤ ᱴᱷᱤᱠ ᱠᱟᱹᱢᱤ ᱫᱚᱨᱠᱟᱨᱚᱜ ᱠᱟᱱᱟ ᱱᱚᱣᱟ ᱪᱮᱛᱟᱱ ᱨᱮᱦᱚᱸ᱾
ᱦᱩᱸ ᱦᱩᱸ ᱦᱩᱸ ᱚᱱᱟᱢᱟᱜ ᱠᱟᱱ ᱜᱮ᱾
ᱦᱮᱸ ᱥᱮ,
ᱦᱩᱸ ᱦᱩᱸ᱾ ᱛᱟᱦᱚᱞᱮ ᱜᱟᱹᱭ ᱰᱟᱝᱨᱟ ᱫᱚᱦᱚ ᱞᱟᱹᱜᱤᱫ ᱦᱚᱸᱛᱚ ᱚᱱᱠᱟ ᱢᱟᱨᱟᱝ ᱧᱚᱜ ᱥᱮᱬᱟ ᱧᱚᱜ ᱚᱲᱟᱜ ᱦᱚᱸ ᱢᱮᱱᱟᱜ ᱛᱟᱯᱮ ᱜᱮᱭᱟ᱾ ᱵᱟᱠᱷᱟᱱ ᱫᱚ ᱩᱱᱟᱹᱜ ᱜᱟᱱ ᱜᱟᱹᱭ ᱰᱟᱝᱜᱨᱟ ᱫᱚᱦᱚ ᱠᱚᱣᱟᱢ ᱚᱠᱟᱨᱮ,
ᱚᱲᱟᱜ ᱠᱚᱫᱚ ᱢᱮᱱᱟᱜ ᱜᱮᱭᱟ ᱚᱱᱠᱟ ᱫᱚ ᱫᱚᱦᱚ ᱞᱟᱹᱜᱤᱫ ᱛᱮ,
ᱦᱩᱸ ᱦᱩᱸ ᱵᱟᱠᱷᱟᱱ, ᱮᱫᱚᱢ ᱦᱚᱲ ᱫᱚ ᱦᱟᱹᱬᱜ ᱠᱮᱭᱟ ᱡᱮ ᱩᱱᱟᱹᱜ, ᱜᱟᱹᱭ ᱰᱟᱝᱨᱟ ᱟᱹᱥᱩᱞ ᱠᱟᱛᱮᱫ ᱫᱚᱦᱚ ᱠᱚᱣᱟᱢ ᱚᱠᱟᱨᱮ ᱟᱨ ᱫᱟᱜᱽ ᱫᱟᱜᱽ ᱡᱟᱹᱯᱩᱫ ᱫᱤᱱ ᱢᱟ ᱟᱨᱚ ᱢᱩᱥᱠᱤᱞ ᱜᱮᱭᱟ ᱫᱟᱜᱽ,
ᱦᱚᱸ ᱩᱱᱠᱩ ᱞᱟᱹᱜᱤᱫ ᱛᱮ ᱥᱮᱯᱟᱨᱮᱴ ᱚᱲᱟᱜ ᱢᱮᱱᱟᱜ ᱟᱠᱟᱫᱟ᱾
ᱦᱩᱸ ᱦᱩᱸ ᱦᱩᱸ ᱜᱚᱲᱟ ᱠᱚᱢᱟ ᱵᱟᱝ ᱛᱟᱦᱮᱱ ᱠᱷᱟᱱ ᱛᱚ ᱵᱟᱝ ᱜᱟᱱᱚᱜ ᱠᱟᱱᱟ᱾